ᱟᱸᱡᱚᱢ ᱫᱟᱵᱤᱱ᱾
ᱦᱳᱭ ᱦᱳᱭ ᱞᱟᱹᱭ ᱵᱤᱱ, ᱟᱹᱵᱤᱱ?
ᱟᱪᱪᱷᱟ! ᱟᱸᱡᱚᱢ ᱫᱟᱞᱤᱧ ᱟᱸᱡᱚᱢ ᱫᱟᱞᱤᱧ᱾
ᱦᱮᱸ ᱦᱮᱸ ᱟᱸᱡᱚᱢ ᱫᱟᱞᱤᱧ᱾ ᱟᱵᱤᱱ ᱵᱤᱱ ᱟᱸᱡᱚᱢ ᱫᱟ ᱟᱹᱞᱤᱧᱟᱜ ᱠᱟᱛᱷᱟ?
ᱦᱮᱸ ᱦᱮᱸ ᱟᱸᱡᱚᱢ ᱫᱟᱞᱤᱧ ᱪᱮᱫ ᱠᱚᱵᱮᱱ ᱪᱤᱠᱟᱹ ᱵᱟᱲᱟᱭᱮᱫᱟ᱾ ᱛᱟᱦᱚᱞᱮ ᱟᱹᱵᱤᱱ ᱫᱚ?
ᱪᱮᱫ ᱦᱚᱸ ᱵᱟᱝ ᱱᱤᱛᱚᱜ ᱫᱚ ᱚᱲᱟᱜ ᱠᱚᱨᱮ ᱜᱮ ᱢᱮᱱᱟᱜ ᱞᱤᱧᱟ ᱟᱵᱤᱱ
ᱟᱹᱞᱤᱧ ᱦᱚᱸ ᱚᱲᱟᱜ ᱠᱚᱨᱮ ᱜᱮ᱾
ᱚᱸ
ᱦᱳᱭ ᱦᱮᱸ ᱱᱟᱯᱟᱭ ᱵᱟᱲᱟ ᱜᱮ᱾ ᱟᱹᱵᱤᱱ ᱟᱯᱮ ᱚᱲᱟᱜ ᱠᱚᱨᱮ ᱟᱹᱵᱤᱱ ᱡᱚᱛᱚ ᱜᱮ ᱢᱟᱱᱮ
ᱦᱩᱸ ᱦᱩᱸ ᱟᱹᱞᱤᱧ ᱦᱚᱸ ᱡᱚᱛᱚ ᱚᱲᱟᱜ ᱠᱚᱨᱮ ᱦᱚᱸ ᱱᱟᱯᱟᱭ ᱜᱮᱭᱟ ᱠᱚ᱾
ᱟᱪᱪᱷᱟ ᱟᱪᱪᱷᱟ, ᱦᱳᱭ ᱦᱳᱭ ᱦᱳᱭ
ᱟᱯᱮᱨᱮᱱ ᱦᱚᱛᱚ
ᱦᱮᱸ ᱦᱮᱸ ᱟᱞᱮᱨᱮᱱ ᱦᱚᱸ᱾
ᱦᱩᱸ
ᱟᱨᱮ ᱨᱮᱱ ᱦᱚᱠᱚ ᱱᱟᱯᱟᱭ ᱜᱮᱭᱟ᱾
ᱦᱩᱸ ᱦᱩᱸ ᱱᱟᱯᱟᱭ ᱛᱟᱦᱮᱸ ᱞᱮᱱ ᱠᱷᱟᱡ ᱜᱮ ᱵᱷᱟᱹᱜᱤ ᱱᱤᱛᱚᱜ ᱵᱚᱦᱩ ᱠᱤᱪᱷᱩ ᱦᱩᱭᱩᱜ ᱠᱟᱱᱟ ᱛᱚ, ᱦᱟᱱᱟ ᱱᱟᱣᱟ᱾
ᱦᱳᱭ ᱦᱳᱭ ᱦᱳᱭ ᱦᱳᱭ ᱟᱹᱰᱤ ᱠᱤᱪᱷᱩ ᱜᱟᱱ ᱟᱹᱰᱤ ᱠᱤᱪᱷᱩ ᱜᱮ ᱦᱩᱭᱩᱜ ᱠᱟᱱᱟ ᱢᱮ᱾
ᱦᱩᱸ ᱟᱵᱚ ᱟᱵᱚ ᱠᱷᱚᱡ ᱵᱚᱨᱚᱱ ᱫᱤ ᱠᱩ ᱫᱚ ᱵᱮᱥᱤ ᱠᱚ ᱦᱟᱱᱟ ᱦᱚᱱᱠᱟ ᱱᱚᱝᱠᱟ ᱦᱳᱭ ᱥᱮ ᱟᱵᱚ ᱫᱚ ᱩᱱᱟᱹᱜ ᱫᱚ ᱵᱟᱵᱚᱱ ᱚᱱᱠᱟᱱᱟ
ᱩᱱᱠᱩ ᱫᱚ ᱡᱟᱦᱟᱸ ᱥᱚᱵᱽᱡᱤ ᱠᱚᱠᱚ ᱡᱚᱢᱟ᱾ ᱥᱚᱵᱽᱡᱤ ᱢᱟᱱᱮ ᱩᱱᱠᱩ ᱫᱚ ᱵᱮᱥᱤ ᱥᱚᱵᱽᱡᱤ ᱫᱚ ᱵᱟᱝ᱾ ᱠᱚ ᱵᱟᱝ ᱠᱚ ᱪᱟᱥ ᱜᱮᱭᱟ ᱥᱮ ᱩᱱᱠᱩ ᱫᱚ ᱡᱚᱛᱚ ᱠᱤᱨᱤᱧ ᱵᱷᱚᱨᱥᱟ ᱠᱚ ᱛᱟᱦᱮᱱᱟ᱾ ᱛᱟᱦᱞᱮ ᱡᱚᱠᱷᱚᱱ ᱠᱤᱨᱤ
ᱦᱚᱭ ᱫᱚᱦᱚ ᱠᱟᱜ ᱠᱚᱣᱟ ᱛᱟᱨᱯᱚᱨ ᱟᱹᱰᱤᱜᱟᱱ ᱯᱨᱚᱵᱞᱮᱢ ᱧᱮᱞᱚᱜᱼᱟ ᱠᱤᱫᱤᱧ ᱨᱮᱫᱚ ᱢᱟᱱᱮ ᱨᱟᱥᱟᱭᱚᱱᱤᱠ ᱥᱟᱨ ᱮᱛᱚ ᱠᱚ ᱵᱮᱵᱚᱦᱟᱨᱟᱜᱼᱟ ᱥᱮ ᱨᱟᱥᱟᱭᱚᱱᱤᱠ ᱥᱟᱨ ᱠᱷᱟᱛᱤᱨ ᱛᱮ ᱚᱱᱟ ᱦᱚᱸ ᱟᱹᱰᱤᱜᱟᱱ ᱥᱚᱨᱤᱨ ᱨᱮ ᱠᱷᱩᱚᱛᱤ ᱧᱮᱞᱚᱜᱼᱟ᱾ ᱛᱟᱞᱦᱮ ᱚᱱᱟ ᱠᱷᱟᱹᱛᱤᱨ ᱛᱮᱜᱮ ᱩᱱᱠᱩ ᱫᱤᱠᱩ ᱡᱟᱹᱛ ᱫᱤᱠᱩ ᱯᱩᱥᱟᱹᱜ ᱫᱚ ᱢᱤᱫ ᱜᱷᱟᱹᱲᱤᱡ
ᱟᱨᱚ ᱚᱱᱟ ᱦᱚᱸ ᱟᱨᱚ ᱩᱱᱠᱩ ᱫᱚ ᱱᱟᱱᱟ ᱠᱤᱪᱷᱩ ᱦᱟᱱᱟ ᱱᱟᱣᱟ ᱠᱚ ᱡᱚᱢ ᱵᱟᱲᱟᱭᱟ ᱟᱵᱚ ᱫᱚ ᱫᱟᱜ ᱢᱟᱹᱲᱤ ᱟᱲᱟᱜ ᱛᱷᱮᱠᱮ ᱢᱟᱱᱮ ᱚᱱᱟ ᱫᱚ ᱫᱟᱜ ᱢᱟᱲᱤ ᱟᱲᱟᱜ ᱛᱮᱠᱮ ᱟᱹᱰᱤ ᱵᱷᱟᱜᱤ ᱡᱤᱱᱤᱥ ᱠᱟᱱᱟ ᱦᱳᱭ ᱥᱮ ᱡᱮ ᱚᱱᱟ ᱠᱚᱱᱚ ᱤᱭᱟᱹ ᱵᱟᱝ ᱠᱟᱱᱟ ᱩᱱᱠᱩ ᱱᱩᱠᱩ ᱛᱮ ᱦᱮᱸ ᱦᱮᱸ ᱩᱠᱩᱫᱚ ᱯᱨᱚᱛᱤᱫᱤᱱ ᱨᱤᱪ ᱠᱚ ᱡᱚᱢᱟ
ᱨᱤᱪ ᱨᱟᱱᱱᱟ ᱠᱚ ᱨᱚᱢᱟ ᱛᱟᱨᱯᱚᱨ ᱯᱷᱟᱥᱴ ᱯᱷᱩᱰ ᱨᱮᱱᱟᱜ ᱠᱚ ᱡᱚᱢᱟ ᱦᱳᱭ ᱦᱳᱭ
ᱢᱟᱱᱮ ᱩᱱᱠᱩ ᱫᱚ ᱚᱱᱟ ᱛᱮᱜᱮ ᱟᱨᱚ ᱵᱮᱥᱤ ᱛᱟᱲᱟᱛᱟᱲᱤ ᱢᱟᱱᱮ ᱟᱵᱚ ᱠᱷᱚᱡ ᱫᱚ ᱵᱮᱥᱤ ᱛᱟᱲᱟᱛᱟᱲᱤ ᱠᱚ ᱟᱠᱨᱟᱱᱛᱚᱜᱼᱟ ᱥᱮ ᱟᱵᱚ ᱡᱮᱢᱚᱱ ᱧᱮᱞ ᱵᱤᱱ ᱥᱮ ᱤᱭᱟᱹ ᱥᱚᱢᱚᱭ ᱠᱳᱨᱳᱱᱟ ᱥᱚᱢᱚᱭ ᱡᱮᱢᱚᱱ ᱟᱵᱚ ᱟᱵᱚ ᱫᱚ ᱵᱮᱥᱤ ᱫᱚ ᱵᱟ ᱵᱚᱱ ᱪᱤᱠᱟ ᱠᱟᱱᱟ ᱡᱟᱥᱴᱤ ᱟᱵᱚ ᱥᱟᱱᱛᱟᱲ ᱠᱚᱫᱚ ᱵᱤᱥᱤᱨ ᱵᱷᱟᱜᱽ ᱡᱟᱦᱟ ᱛᱤᱱᱟᱜ ᱟᱸᱡᱚᱢ ᱵᱤᱥᱤ ᱫᱩᱠᱟᱹ ᱡᱟᱹᱛ ᱠᱚᱫᱚ
ᱫᱤᱠᱩ ᱫᱤᱠᱩ ᱫᱤᱠᱩ ᱡᱟᱹᱛᱤ ᱟᱠᱨᱟᱱᱛᱚ ᱠᱟᱱᱟ ᱟᱨ ᱩᱱᱠᱩ ᱫᱚ ᱢᱟᱱᱮ ᱩᱱᱠᱩ ᱫᱚ ᱠᱟᱹᱴᱤᱡ ᱴᱟᱠᱟ ᱯᱚᱭᱥᱟ ᱢᱮᱱᱟᱜ ᱛᱟᱠᱚ ᱛᱮ ᱮᱥᱤ ᱟᱨ ᱮᱥᱤ ᱨᱮᱜᱮ ᱠᱚ ᱛᱟᱦᱮᱸᱱᱟ ᱟᱨ ᱟᱵᱚ ᱫᱚ ᱠᱟᱹᱢᱤ ᱦᱩᱭᱩᱜ ᱛᱟᱵᱚᱱᱟ ᱵᱟᱝ ᱵᱷᱟᱜᱮᱭᱟ ᱥᱮ ᱵᱟᱝ ᱵᱷᱟᱜᱮ ᱵᱟᱝ ᱵᱷᱟᱜᱤᱭᱟ
ᱠᱤᱱᱛᱩ ᱠᱚ ᱪᱤᱠᱟᱹᱭᱟ ᱚᱱᱠᱟ ᱚᱱᱟ ᱮᱢᱚᱱ ᱚᱵᱵᱷᱟᱥ ᱨᱮᱠᱚ ᱯᱟᱲᱟᱣ ᱟᱠᱟᱱᱟ ᱠᱚ ᱟᱫᱚ ᱵᱟᱠᱚ ᱤᱭᱟᱹ ᱫᱟᱲᱮᱭᱟᱜ ᱠᱟᱱᱟ ᱦᱳᱭ ᱥᱮ
ᱦᱳᱭ ᱦᱳᱭ ᱦᱳᱭ ᱵᱟᱝᱠᱚ ᱦᱮᱡ ᱫᱟᱲᱮᱭᱟᱜᱼᱟ ᱵᱟᱝ ᱟᱞᱟᱝ ᱛᱟᱦᱚᱞᱮ ᱟᱹᱰᱤ ᱜᱟᱱ ᱜᱮᱞᱟᱝ ᱠᱟᱛᱷᱟ ᱤᱫᱤ ᱠᱮᱫᱟ ᱠᱟᱹᱴᱤᱡ ᱛᱟᱦᱚᱞᱮ ᱠᱟᱛᱷᱟ ᱨᱮᱱᱟᱜ ᱠᱟᱛᱷᱟ ᱨᱮᱜᱮᱞᱟᱝ ᱦᱮᱡ ᱞᱮᱱ ᱜᱮ ᱦᱮᱸ ᱵᱟᱝ ᱥᱮ
ᱦᱳᱭ ᱦᱳᱭ ᱦᱳᱭ ᱛᱟᱦᱚᱞᱮ ᱟᱹᱞᱤᱧ ᱜᱮ ᱱᱟᱞᱤᱧ ᱠᱩᱞᱤ ᱵᱤᱱᱟ
ᱦᱮᱸ ᱢᱟ ᱛᱟᱦᱚᱞᱮ ᱟᱹᱵᱤᱱ ᱡᱩᱫᱤ ᱵᱮᱱ ᱞᱟᱹᱭᱮᱫ ᱠᱟᱱ ᱠᱷᱟᱱ ᱟᱹᱵᱤᱱ ᱜᱮ ᱢᱟᱲᱟᱝ ᱛᱮ ᱛᱟᱦᱚᱞᱮ ᱠᱩᱞᱤ ᱞᱤᱧ ᱵᱮᱱ
ᱚ ᱦᱮᱸ ᱮᱛᱚᱦᱚᱵ ᱫᱟᱞᱤᱧ ᱛᱟᱦᱚᱞᱮ
ᱦᱳᱭ ᱦᱳᱭ ᱦᱳᱭ
ᱦᱮᱸ ᱟᱪᱪᱷᱟ ᱦᱮᱸ ᱦᱮᱸ ᱦᱮᱸ ᱦᱮᱸ ᱞᱟᱹᱭ ᱡᱮ ᱞᱟᱹᱭ ᱫᱟᱞᱤᱧ ᱡᱮ ᱜᱤᱨᱟᱹ ᱫᱚ ᱛᱤᱱᱟᱹᱜ ᱞᱮᱠᱟᱱᱟ? ᱟᱨ ᱧᱩᱛᱩᱢ ᱧᱩᱛᱩᱢ ᱠᱚᱫᱚ ᱪᱮᱫ ᱪᱮᱫ ᱠᱚ ᱠᱟᱱᱟ? ᱚᱱᱟ ᱫᱚ ᱢᱟᱱᱮ ᱚᱠᱟ ᱚᱠᱛᱚ ᱚᱠᱟ ᱚᱠᱛᱚ ᱚᱠᱟᱮ ᱞᱮᱠᱟᱱᱟᱜ ᱠᱚ ᱢᱟᱱᱮ ᱠᱚ ᱵᱮᱣᱦᱟᱨᱟᱼᱟ ᱟᱨᱠᱤ ᱜᱤᱨᱟᱹ ᱫᱚ ᱫᱤ ᱟᱸᱡᱚᱢ ᱮᱫᱟ ᱵᱤᱱ?
ᱦᱮᱸ ᱛᱟᱦᱚᱞᱮ ᱞᱤᱧ ᱞᱟᱹᱭ ᱮᱫᱟ ᱦᱟᱸᱜ ᱠᱷᱟᱱ ᱛᱮᱞᱟ ᱞᱤᱧ ᱮᱢᱟᱛᱟ ᱵᱤᱱ ᱠᱟᱱᱟ ᱦᱳᱭ ᱥᱮ᱾
ᱦᱩᱸ ᱦᱩᱸ ᱦᱩᱸ
ᱜᱤᱨᱟᱹ ᱫᱚ ᱯᱮ ᱞᱮᱠᱟᱱᱟᱜ ᱢᱮᱱᱟᱜᱼᱟ ᱦᱮᱸ ᱥᱮ᱾
ᱦᱮᱸ ᱦᱮᱸ ᱮᱠᱫᱚᱢ
ᱢᱮᱱ ᱫᱚ ᱦᱩᱭᱩᱜ ᱠᱟᱱᱟ ᱞᱟᱦᱟ ᱞᱟᱲ ᱜᱤᱨᱟᱹ᱾ ᱛᱟᱨ ᱯᱚᱨ ᱛᱟᱨᱚᱢ ᱢᱮᱱᱟᱜᱼᱟ ᱥᱟᱠᱚᱢ ᱜᱤᱨᱟᱹ ᱢᱮᱱᱟᱜᱼᱟ ᱛᱮᱥᱟᱨ ᱫᱚ ᱟᱨ ᱜᱤᱨᱟᱹ ᱢᱮᱱᱟᱜᱼᱟ ᱟᱨ ᱛᱟᱲᱟᱢ ᱛᱟᱲᱟᱢ ᱛᱟᱲᱟᱢ ᱛᱮ ᱠᱤᱛᱟᱹ ᱜᱤᱨᱟᱹ ᱢᱮᱱᱟᱜᱼᱟ ᱵᱟᱝ ᱜᱤᱨᱟᱹ ᱵᱟᱝ ᱠᱟᱛᱮᱫ ᱚᱱᱟ ᱠᱚᱫᱚ ᱥᱩᱛᱟᱹᱢ ᱜᱤᱨᱟᱹ ᱥᱩᱛᱟᱹᱢ ᱜᱤᱨᱟᱹ ᱠᱚ ᱞᱟᱹᱭᱟ ᱡᱮᱢᱚᱱ ᱞᱟᱲ ᱜᱤᱨᱟᱹ ᱥᱮᱸᱫᱽᱨᱟ ᱥᱮ ᱥᱮᱸᱫᱽᱨᱟ ᱟᱹᱰᱤ ᱠᱤᱪᱷᱩ ᱢᱮᱱᱟᱜᱼᱟ ᱥᱟᱨᱡᱚᱢ ᱜᱤᱨᱟᱹ ᱛᱟᱨᱯᱚᱨ ᱥᱟᱶᱛᱟ ᱵᱤᱪᱟᱹᱨ ᱟᱪᱟᱨ ᱟᱨ ᱠᱤᱛᱟᱹ ᱜᱤᱨᱟᱹ ᱥᱮ ᱥᱩᱞᱛᱟᱹ ᱥᱩᱞᱛᱟᱹ ᱜᱤᱨᱟᱹ ᱦᱮᱸ ᱟᱨ ᱦᱮᱸ ᱵᱤᱨᱟ ᱵᱟᱯᱞᱟ ᱛᱟᱦᱮᱱᱟ ᱵᱟᱦᱟ, ᱠᱟᱨᱟᱢ ᱮᱢᱟᱱ ᱠᱚᱣᱟᱜ᱾
ᱟᱹᱰᱤ ᱮᱢᱟᱱ ᱠᱚᱣᱟᱜ ᱱᱮᱣᱛᱟ ᱠᱚ ᱚᱠᱛᱚ᱾ ᱵᱷᱮᱵᱟᱨ ᱜᱮᱭᱟ, ᱵᱷᱮᱵᱟᱨ ᱜᱮᱛᱟ ᱠᱚᱣᱟ ᱚᱱᱟ ᱫᱚ ᱜᱤᱨᱟᱹ ᱨᱮᱱᱟᱜ ᱫᱚ᱾
ᱢᱟᱱᱮ ᱡᱚᱛᱚ ᱫᱤᱠ ᱫᱤᱭᱮ ᱜᱮᱛᱚ ᱜᱤᱨᱟᱹ ᱫᱚ ᱮᱢ ᱞᱟᱜᱟᱣ ᱵᱚᱱᱟ ᱵᱤᱪᱟᱹᱨ ᱫᱤᱠ ᱫᱤᱭᱮ ᱦᱚᱸ ᱡᱩᱫᱤ ᱚᱝᱠᱟ ᱜᱤᱨᱟᱹ ᱵᱟᱵᱚᱱ ᱮᱢᱟᱣᱟᱠᱚᱣᱟ ᱦᱚᱲ ᱠᱚᱠᱚ ᱦᱤᱡᱩᱜ-ᱟ? ᱠᱤ, ᱡᱮ ᱱᱚᱰᱮ ᱪᱮᱫ ᱦᱩᱭᱩᱜ ᱠᱟᱱᱟ, ᱵᱟᱝ ᱦᱩᱭᱩᱜ ᱠᱟᱱᱟ ᱦᱮᱸ ᱥᱮ, ᱱᱮᱛᱟᱨ ᱫᱚ ᱚᱱᱟ ᱨᱮ ᱢᱮᱴᱮᱱ ᱦᱩᱸ
ᱜᱤᱨᱟᱹ ᱫᱚ, ᱜᱤᱨᱟᱹ ᱫᱚ, ᱜᱤᱨᱟᱹ ᱫᱚ ᱞᱟᱜᱟᱣ ᱵᱚᱱ ᱜᱮᱭᱟ ᱟᱵᱚ ᱫᱚ᱾
ᱦᱩᱸ ᱦᱩᱸ᱾ ᱦᱮᱸᱛᱚ, ᱡᱚᱛᱚ ᱠᱟᱹᱢᱤ ᱨᱮᱜᱮ ᱞᱟᱜᱟᱜ-ᱟ ᱦᱮᱸ ᱥᱮ᱾
ᱦᱮᱸ ᱫᱤᱠᱩ ᱠᱩᱥᱤ ᱛᱟᱢ ᱟᱵᱚ ᱥᱟᱱᱛᱟᱲ ᱥᱚᱢᱟᱡᱽ ᱨᱮ ᱡᱟᱦᱟᱸ ᱛᱤᱱᱟᱹᱜ ᱢᱟᱱᱮ ᱥᱚᱢᱟᱡᱽ ᱢᱮᱱᱟᱜ ᱠᱚᱣᱟ, ᱡᱚᱛᱚ ᱦᱚᱲ ᱜᱮ ᱜᱤᱨᱟᱹ ᱪᱷᱟᱲᱟ ᱫᱚ ᱵᱟᱝᱠᱚ ᱦᱤᱡᱩᱜ ᱛᱟᱢᱟ, ᱢᱟᱱᱮ ᱵᱟᱝ ᱞᱟᱹᱭ ᱞᱮᱠᱷᱟᱱ ᱫᱚ ᱡᱚᱡᱚᱢ ᱫᱚ ᱟᱢᱟᱜ ᱚᱲᱟᱜ ᱫᱚ ᱵᱟᱝᱠᱚ ᱦᱤᱡᱩᱜᱼᱟ᱾
ᱦᱳᱭ ᱦᱳᱭ᱾ ᱚᱱᱟ ᱫᱚ ᱢᱤᱫᱴᱟᱜ ᱟᱞᱟᱫᱟ ᱴᱟᱭᱤᱯ ᱦᱩᱭᱩᱜᱼᱟ, ᱡᱩᱫᱤ ᱵᱤᱱᱟᱹ ᱞᱟᱹᱭᱛᱮ ᱦᱤᱡᱩᱜᱼᱟᱭ᱾ ᱟᱵᱚ ᱥᱟᱱᱛᱟᱲ ᱠᱚᱫᱚ ᱦᱮᱸ ᱥᱟᱱᱛᱟᱲ ᱠᱚᱫᱚ ᱛᱟᱣ ᱠᱟᱹᱴᱤᱡ ᱠᱚᱲᱟ ᱜᱤᱫᱽᱟᱹ ᱠᱚᱫᱚ ᱟᱵᱚᱨᱮᱱ ᱦᱟᱸᱜ ᱩᱝᱠᱩ ᱫᱚ ᱫᱤᱠᱩ ᱫᱚ ᱚᱝᱠᱟ ᱫᱚ ᱵᱟᱝ ᱩᱱᱝᱠᱩ ᱫᱚ ᱢᱚᱱᱮ ᱠᱟᱜ-ᱢᱮ ᱚᱲᱟᱜ ᱨᱮ ᱵᱟᱨ ᱦᱚᱲᱮ ᱱᱮᱣᱛᱟ ᱠᱮᱜ ᱢᱮᱭᱟ ᱢᱟᱱᱮ ᱵᱟᱨ ᱦᱚᱲ ᱜᱮ ᱪᱟᱞᱟᱜ ᱞᱟᱜᱟᱣ ᱢᱮᱭᱟ ᱩᱱᱠᱩ ᱫᱚ ᱦᱤᱥᱟᱹᱵ ᱥᱩᱢᱩᱝ ᱠᱚ ᱵᱷᱚᱡᱟ᱾ ᱚᱱᱟ ᱛᱮᱜᱮ ᱢᱟᱱᱮ ᱩᱱᱟᱹᱜ ᱵᱷᱟᱹᱜᱤ ᱵᱷᱟᱹᱜᱤ ᱫᱚᱠᱚ ᱵᱷᱚᱡᱟ ᱦᱳᱭ ᱥᱮ᱾
ᱦᱩᱸ ᱟᱨ ᱟᱵᱚ ᱫᱚ ᱡᱚᱛᱚ ᱥᱟᱱᱟᱢ ᱦᱮᱸ ᱟᱨ ᱟ ᱟᱵᱚ ᱫᱚ ᱥᱟᱱᱟᱢ ᱦᱚᱲ ᱥᱟᱱᱟᱢ ᱞᱮᱠᱟᱱ ᱵᱚᱱ ᱡᱚᱢ ᱦᱚᱪᱚ ᱠᱚᱣᱟ ᱥᱟᱱᱟᱢ ᱟᱭᱢᱟ ᱦᱚᱲ᱾ ᱡᱟᱦᱟᱸ ᱛᱤᱱᱟᱹᱜ ᱜᱮ ᱠᱚ ᱦᱤᱡᱩᱜᱼᱟ, ᱟᱨ ᱟᱵᱚ ᱡᱮᱢᱚᱱ ᱡᱟᱦᱟᱸ ᱵᱟᱹᱨᱭᱟᱹᱛ ᱠᱚ ᱵᱟᱹᱨᱭᱟᱹᱛ ᱠᱚᱠᱚ ᱦᱤᱡᱩᱜᱼᱟ ᱵᱟᱹᱨᱭᱟᱹᱛ ᱠᱚᱦᱚᱸ ᱵᱚᱱ ᱡᱚᱢ ᱦᱚᱪᱚ ᱠᱚᱜᱮᱭᱟ ᱟᱻ ᱞᱟᱦᱟ ᱛᱮᱫᱚ ᱢᱟᱱᱮ ᱵᱟᱝ ᱛᱟᱦᱮᱸ ᱠᱟᱱᱟ ᱠᱤᱱᱛᱩ ᱱᱮᱛᱟᱨ ᱫᱚ ᱚᱱᱮ ᱡᱮ ᱢᱤᱫᱴᱮᱱ ᱵᱚᱛ ᱵᱚᱫᱚᱞ ᱤᱫᱤᱜ ᱠᱟᱱᱟ ᱟᱫᱚ ᱫᱚ ᱚᱱᱟ ᱵᱟᱹᱨᱭᱟᱹᱛ ᱠᱚᱦᱚᱸ ᱠᱚ ᱡᱚᱢ ᱦᱚᱪᱚᱭᱮᱫ ᱠᱚᱣᱟ ᱠᱚ᱾ ᱛᱟᱦᱞᱮ ᱵᱟᱹᱨᱭᱟᱹᱛ ᱡᱚᱢ ᱦᱚᱪᱚ ᱢᱟᱱᱮ ᱟᱹᱰᱤ ᱚᱠᱚᱡ ᱦᱩᱸ ᱟᱹᱰᱤ ᱚᱠᱚᱡ ᱚᱠᱚᱡ ᱞᱟᱜᱟᱜᱼᱟ ᱢᱟᱱᱮ ᱟᱹᱰᱤ ᱜᱟᱱ ᱟᱹᱰᱤ ᱜᱟᱱ ᱜᱮ ᱞᱟᱜᱟᱜᱼᱟ ᱦᱤᱥᱟᱹᱵ ᱜᱩᱱ ᱛᱤ ᱵᱟᱨᱦᱮ ᱵᱟᱹᱭᱨᱟᱹᱛ ᱠᱚᱠᱚ ᱦᱤᱡᱩᱜᱼᱟ ᱛᱟᱦᱞᱮ ᱠᱟᱹᱴᱤᱡ ᱢᱟᱱᱮ ᱵᱮᱥᱤ ᱫᱚ ᱞᱟᱜᱟᱜ ᱜᱮ ᱴᱟᱠᱟ ᱯᱚᱭᱥᱟ ᱦᱚᱸ ᱵᱮᱥᱤᱜ ᱜᱮ ᱠᱷᱚᱨᱚᱪᱚᱜ ᱛᱟᱵᱚᱱᱟ ᱟᱵᱚᱫ ᱫᱚ,
ᱦᱳᱭ ᱦᱳᱭ, ᱦᱳᱭ᱾
ᱟᱨ ᱟᱹᱛᱩ ᱟᱹᱛᱩ ᱯᱮᱲᱟ ᱟᱨ ᱟᱹᱛᱩ ᱯᱮᱲᱟ ᱢᱟᱛᱚ ᱟᱨ ᱯᱮᱲᱟ ᱢᱟᱛᱚ ᱢᱮᱱᱟᱜ
ᱦᱳᱭ ᱟᱹᱛᱩ ᱟᱨᱚ ᱟᱨᱚ ᱡᱟᱦᱟᱸᱭᱟᱜ ᱦᱚᱯᱚᱱ ᱟ ᱛᱚ ᱩᱝᱠᱩ ᱫᱚ ᱦᱟᱸᱜ ᱩᱱᱠᱩ ᱫᱚ ᱦᱟᱸᱜ ᱴᱷᱤᱠ ᱜᱮᱭᱟ ᱦᱳᱭ ᱥᱮ ᱡᱟᱦᱟᱸᱭ ᱦᱟᱸᱜ ᱯᱩᱨᱟᱹ ᱦᱟᱸᱜ ᱵᱚᱲᱚ ᱟᱛᱳ ᱛᱟᱠᱚ ᱩᱜᱴᱝᱠᱩ ᱫᱚ ᱟᱨᱚ ᱵᱤᱥᱤ ᱯᱨᱚᱵᱞᱮᱢ ᱦᱩᱭᱩᱜ ᱛᱟᱠᱚ ᱯᱨᱳᱵᱞᱮᱢ ᱢᱟᱱᱮ ᱪᱮᱫ ᱵᱤᱥᱤ ᱧᱚᱜ ᱮᱢ ᱡᱚᱜᱟᱲ ᱦᱩᱭᱩᱜ ᱛᱟᱠᱚᱣᱟ ᱟᱨᱠᱤ᱾
ᱦᱳᱭ ᱦᱳᱭ ᱦᱳᱭ᱾
ᱦᱩᱸ᱾
ᱡᱵᱟᱭ ᱧᱚᱜ ᱦᱩᱭᱩᱜ ᱛᱟᱠᱚᱣᱟ, ᱚᱱᱟ ᱜᱮ ᱢᱤᱫᱴᱤᱱ ᱠᱟᱛᱷᱟ ᱫᱚ ᱦᱩᱭᱩᱜ ᱠᱟᱱᱟ᱾
ᱦᱩᱸ ᱦᱩᱸ᱾ ᱦᱮᱞᱳ᱾
ᱦᱳᱭ ᱦᱳᱭ, ᱦᱮᱸ ᱟᱸᱡᱚᱢ ᱫᱟᱞᱤᱧ ᱟᱸᱡᱚᱢ ᱫᱟᱞᱤᱧ᱾ ᱟᱸᱡᱚᱢ ᱫᱟᱹᱞᱤᱧ, ᱟᱸᱡᱚᱢ ᱫᱟᱹᱵᱤᱱ? ᱟᱨ ᱛᱟᱨ ᱛᱟᱨᱯᱚᱨᱮ ᱟᱹᱞᱤᱧ ᱢᱤᱫᱴᱮᱱ ᱞᱤᱧ ᱠᱩᱠᱞᱤ ᱞᱤᱧ ᱫᱚᱦᱚᱭᱫᱟ ᱟᱹᱵᱤᱱ ᱴᱷᱮᱱ ᱠᱷᱚᱱᱟᱜ ᱦᱳᱭ ᱥᱮ᱾
ᱦᱳᱭ᱾
ᱦᱩᱸ᱾
ᱞᱮᱭ ᱵᱤᱱ?
ᱰᱟᱹᱨ ᱜᱤᱨᱟᱹ ᱟᱨ ᱥᱟᱹᱭ-ᱥᱟᱹᱭ ᱜᱤᱨᱟᱹᱜ ᱰᱟᱹᱨ ᱨᱮ ᱜᱤᱨᱟᱹ ᱟᱨ ᱥᱟ ᱟᱨ ᱥᱳᱭ ᱜᱤᱨᱟᱹ, ᱚᱠᱟ ᱠᱚ ᱢᱮᱛᱟᱣᱟᱜᱼᱟ ᱠᱟᱹᱴᱤᱡ ᱡᱩᱫᱤ ᱵᱮᱱ ᱵᱟᱲᱟᱭ ᱠᱷᱟᱱ? ᱴᱤᱡ ᱞᱟᱹᱭ ᱠᱮᱭᱟᱵᱮᱱ ᱟᱹᱰᱤ ᱱᱟᱯᱟᱭ ᱠᱚᱜᱼᱟ, ᱛᱟᱦᱚᱞᱮ᱾
ᱥᱮᱧᱚᱜ ᱵᱮᱱ ᱨᱚᱲ ᱞᱮᱠᱷᱟᱡ ᱠᱟᱹᱴᱤᱡ ᱵᱷᱟᱹᱜᱤ ᱦᱩᱭᱩᱜᱼᱟ᱾ ᱫᱚᱢᱮ ᱡᱳᱨ ᱟᱸᱡᱚᱢᱚᱜ ᱠᱟᱱ ᱛᱟᱵᱤᱱᱟ᱾
ᱟᱪᱪᱷᱟ ᱟᱪᱪᱷᱟ ᱟᱪᱪᱷᱟ᱾
ᱞᱟᱹᱭ ᱫᱟᱹᱞᱤᱧ ᱛᱟᱦᱚᱞᱮ ᱦᱮᱸ, ᱢᱟᱱᱮ ᱡᱟᱦᱟᱸ ᱵᱟᱯᱞᱟ ᱯᱞᱟ ᱠᱟᱹᱢᱤ ᱨᱮ ᱥᱤᱨᱡᱟᱹᱣ ᱨᱮ ᱚᱱᱮ ᱧᱮᱞ- ᱧᱮᱯᱮᱞ ᱚᱱᱮ ᱧᱮᱞ ᱧᱮᱯᱮᱞ ᱠᱟᱹᱢᱤ ᱜᱚᱴᱟᱭ ᱜᱳᱴᱟᱭ ᱛᱟᱭᱚᱢ ᱜᱳᱴᱟᱭ ᱛᱟᱭᱚᱢ ᱟᱫᱚ ᱤᱭᱟᱹ ᱵᱟᱯᱞᱟ ᱠᱟᱹᱢᱤ ᱦᱟᱸᱜ ᱟᱹᱛᱩ ᱨᱮᱱ ᱟᱹᱛᱩ ᱨᱮ ᱫᱚ ᱠᱚᱲᱟ ᱠᱚ ᱢᱟᱱᱮ ᱠᱚᱲᱟ ᱚᱲᱟᱜ ᱠᱚᱲᱟ ᱚᱲᱟᱜ ᱠᱷᱚᱱ ᱚᱱᱮ ᱫᱤᱱ ᱜᱚᱱ ᱜᱚᱴᱟ ᱠᱟᱛᱮᱜ ᱢᱤᱫᱴᱟᱝ ᱢᱤᱫᱴᱮᱱ ᱜᱤᱨᱟᱹ ᱡᱟᱦᱟᱸ ᱦᱤᱡᱩᱜᱼᱟ ᱟᱹᱨᱠᱤ᱾ ᱚᱱᱟ ᱜᱤᱨᱟᱹ ᱚᱱᱮ ᱚᱱᱮ ᱠᱩᱲᱤ ᱚᱲᱟᱜ ᱛᱮᱠᱚ ᱠᱳᱞᱟ, ᱚᱱᱟ ᱜᱮ ᱚᱱᱟ ᱜᱮᱠᱚ ᱢᱮᱛᱟᱜ ᱠᱟᱱᱟ, ᱚᱱᱮ ᱩᱭᱦᱟᱹᱨ ᱜᱤ ᱢᱟᱱᱮ ᱩᱰᱟᱹᱱ ᱩᱰᱟᱹᱱ ᱜᱤᱨᱟᱹ ᱫᱚ᱾ ᱟᱨ ᱠᱩᱲᱤ ᱚᱲᱟᱜ ᱨᱮᱱᱟᱜ ᱚᱱᱟ ᱚᱱᱟ ᱜᱤᱨᱟᱹ ᱧᱟᱢ ᱠᱟᱛᱮᱜ ᱡᱟᱦᱟᱸ ᱚᱲᱟᱜ ᱠᱷᱚᱱ ᱚᱲᱟᱜ ᱠᱷᱚᱱ ᱢᱟᱱᱮ ᱤᱭᱟᱹ ᱠᱩᱞᱟ ᱠᱚ ᱠᱩᱞᱟ ᱠᱚ, ᱚᱱᱟ ᱫᱚᱠᱚ ᱢᱮᱛᱟᱜ ᱠᱟᱱᱟ ᱱᱮᱸᱰᱟ ᱜᱤᱨᱟᱹ᱾ ᱩᱱᱠᱩ ᱩᱱᱠᱩ ᱫᱚ ᱢᱤᱫᱴᱟᱝ ᱜᱤᱨᱟᱹ ᱫᱚ ᱛᱚᱞ ᱠᱟᱛᱮ ᱢᱟᱱᱮ ᱛᱚᱞ ᱠᱟᱛᱮᱜ ᱠᱚ ᱯᱮ ᱨᱩᱣᱟᱹᱲ ᱨᱩᱣᱟᱹᱲ ᱡᱟᱶᱟᱭ ᱡᱟᱶᱟᱭ ᱚᱲᱟᱜ ᱛᱮᱠᱚ᱾ ᱚᱱᱮᱜᱼᱟ ᱚᱱᱠᱟ ᱱᱟᱜ ᱜᱮ ᱢᱟᱱᱮ ᱚᱱᱠᱟ ᱠᱚ ᱢᱮᱛᱟᱜᱼᱟ, ᱢᱟᱱᱮ ᱩᱭᱦᱟᱹᱨ ᱜᱤᱨᱟᱹ ᱟᱨ ᱟᱱᱮ ᱜᱤᱫᱽ ᱤᱭᱟᱹ ᱜᱤᱨᱟᱹ ᱫᱚ ᱟᱹᱨᱠᱤ᱾
ᱟᱪᱪᱷᱟ ᱟᱪᱪᱷᱟ᱾ ᱰᱟᱹᱱ ᱜᱤᱨᱟᱹ ᱵᱟᱝ᱾
ᱦᱳᱭ ᱦᱳᱭ᱾ ᱢᱟᱱᱮ ᱟᱱᱠᱟ ᱠᱟᱹᱴᱤᱡ ᱠᱟᱹᱴᱤᱡ ᱞᱤᱧ ᱵᱟᱲᱟᱭᱟ ᱵᱮᱥ ᱴᱷᱤᱠ ᱫᱚ ᱦᱟᱸᱜ ᱵᱟᱹᱞᱤᱧ ᱵᱟᱲᱟᱭᱟ᱾ ᱡᱟᱦᱟᱸ ᱠᱚ ᱦᱟᱸᱰᱮ ᱱᱟᱰᱮ ᱡᱟᱦᱟ ᱠᱚ ᱤᱭᱟᱹ ᱭᱟ, ᱚᱱᱟ ᱜᱮ ᱟᱹᱨᱠᱤ ᱦᱳᱭ ᱥᱮ, ᱡᱟᱢᱟᱭ ᱚᱲᱟᱜ ᱵᱟᱦᱩ ᱚᱲᱟᱜ ᱠᱚ ᱫᱤᱫᱤᱭᱟ
ᱦᱳᱭ ᱦᱳᱭ ᱦᱳᱭ, ᱚᱱᱟ ᱠᱚ ᱜᱮ ᱠᱟᱱᱟ᱾
ᱦᱮᱸ᱾
ᱟᱹᱰᱤ ᱢᱚᱡᱽ, ᱟᱹᱰᱤ ᱱᱟᱯᱟᱭ ᱜᱮ᱾ ᱦᱮᱸ ᱦᱮᱸ, ᱛᱟᱦᱚᱞᱮ ᱟᱵᱮᱱ ᱠᱟᱹᱴᱤᱡ ᱵᱮᱱ ᱠᱩᱞᱤ ᱧᱚᱜ ᱞᱮᱠᱷᱟᱱ ᱵᱷᱟᱹᱜᱮ ᱠᱚᱜ ᱜᱮᱭᱟ᱾
ᱦᱳᱭ ᱦᱮᱸᱦᱮᱸ ᱚᱱᱟ ᱫᱚ ᱤᱭᱟᱹ ᱞᱮᱭ ᱵᱤᱱ ᱛᱟᱦᱚᱞᱮ ᱚᱱᱮ ᱤᱭᱟᱹ ᱡᱟᱦᱟᱸ ᱛᱟᱨᱣᱟᱲᱤ ᱛᱟᱦᱮᱱᱟ ᱦᱮᱸ ᱛᱟᱨᱣᱟᱹᱲᱤ ᱫᱟᱜ
ᱦᱩᱸ
ᱟᱨᱦᱚᱸ ᱢᱟᱱᱮ ᱛᱟᱨᱚᱣᱟᱹᱲᱤ ᱫᱟᱜ, ᱢᱚᱛᱞᱚᱵ ᱢᱟᱱᱮ ᱟᱯᱮ ᱥᱮᱫ ᱠᱷᱟᱸᱰᱟ ᱫᱟᱜ ᱦᱩᱭᱩᱜ ᱜᱮᱭᱟ ᱛᱚ᱾
ᱦᱳᱭ ᱦᱳᱭ ᱦᱳᱭ,
ᱦᱩᱭ ᱚᱱᱟ ᱜᱮᱠᱚ, ᱞᱟᱹᱭ ᱦᱚᱪᱚ ᱟᱠᱟᱫᱟ ᱛᱟᱨᱚᱣᱟᱹᱲᱤ ᱫᱟᱜ ᱟᱨ ᱠᱷᱟᱸᱰᱟ ᱫᱟᱜ ᱡᱚᱨᱚ ᱡᱚᱨᱚ᱾ ᱢᱟᱱᱮ ᱟ ᱟᱠ ᱨᱮᱭᱟᱜ ᱛᱮᱛᱮᱫ ᱫᱚ ᱪᱮᱫ ᱠᱟᱱᱟ? ᱚᱱᱟ ᱡᱚᱫᱤ ᱠᱟᱹᱴᱤᱡ ᱵᱮᱱ ᱞᱟᱹᱭ ᱠᱷᱟᱱ ᱠᱷᱟᱴᱚ ᱢᱟᱪᱷᱟ ᱛᱮ?
ᱟᱪᱪᱷᱟ, ᱟᱹᱞᱤᱧ ᱫᱚ ᱩᱱᱟᱹᱜ ᱱᱟᱯᱟᱭ ᱪᱮᱨᱦᱟ ᱫᱚ ᱵᱟᱹᱞᱤᱧ ᱵᱟᱲᱟᱭᱟ, ᱛᱚ ᱠᱟᱹᱴᱤᱡ ᱥᱮᱫᱟᱭ ᱦᱟᱯᱲᱟᱢ ᱠᱚ ᱡᱟᱦᱟᱸ ᱞᱮᱠᱟ ᱠᱚᱠᱚ ᱟᱸᱡᱚᱢ ᱟᱠᱟᱫ ᱠᱚᱣᱟ ᱞᱤᱧ ᱠᱤᱝ ᱵᱟ ᱠᱟᱹᱴᱤᱡ ᱞᱤᱧ ᱧᱮᱞ ᱟᱠᱟᱫ ᱠᱚᱣᱟ, ᱚᱱᱟ ᱞᱟᱹᱜᱤᱫ ᱠᱟᱹᱴᱤᱡ ᱞᱤᱧ ᱟᱸᱡᱚᱢ ᱟᱵᱮᱱ ᱠᱟᱱᱟ ᱦᱳᱣ ᱥᱮ?
ᱦᱳᱭ, ᱢᱟᱱᱮ ᱡᱟᱦᱟᱸ ᱞᱮᱠᱟ ᱵᱮᱱ ᱵᱟᱲᱟᱭᱟ, ᱚᱱᱠᱟ ᱜᱮ ᱞᱟᱹᱭ ᱵᱮᱱ ᱩᱱᱟᱹᱜ ᱡᱮ- ᱯᱩᱨᱟᱹ ᱰᱤᱴᱮᱞᱥ ᱵᱟᱲᱟᱭ ᱞᱟᱹᱜᱤᱫ, ᱚᱱᱠᱟ ᱫᱚ ᱵᱟᱝ, ᱟᱹᱵᱤᱱ ᱪᱮᱫ ᱞᱮᱠᱟ ᱵᱮᱱ ᱵᱟᱲᱟᱭᱟ ᱚᱱᱠᱟ ᱜᱮ ᱞᱟᱹᱭ ᱵᱮᱱ ᱥᱮ?
ᱟᱪᱪᱷᱟ ᱟᱪᱪᱷᱟ ᱾ ᱠᱚᱲᱟ ᱜᱤᱫᱽᱨᱟᱹ ᱠᱩᱲᱤ ᱜᱤᱫᱽᱨᱟᱹ ᱵᱟᱯᱞᱟ ᱡᱚᱠᱷᱚᱱ ᱦᱳᱣ ᱥᱮ,
ᱦᱮᱸ
ᱠᱚᱲᱟ ᱜᱤᱫᱽᱨᱟᱹ ᱡᱚᱠᱷᱚᱱ ᱠᱩᱲᱤ ᱜᱤᱫᱽᱨᱟᱹ ᱵᱟᱯᱞᱟ ᱡᱚᱠᱷᱚᱱ ᱠᱚ ᱵᱟᱯᱞᱟ ᱠᱚᱜᱼᱟ, ᱛᱚᱠᱷᱚᱱ ᱫᱚ ᱦᱟᱱᱮ ᱡᱟᱦᱟᱸᱭ ᱠᱚᱠᱚ ᱩᱯᱟᱹᱥ ᱠᱟᱜᱼᱟ, ᱦᱳᱭ᱾
ᱦᱩᱸ ᱾
ᱡᱚᱠᱷᱚᱱ ᱤᱭᱟᱹ ᱩᱱᱠᱩ ᱡᱚᱠᱷᱚᱱ ᱠᱚ ᱞᱟᱫᱮ ᱠᱚᱣᱟ ᱠᱚ ᱦᱟᱸᱜ ᱠᱷᱟᱱ, ᱚᱱᱟ ᱡᱟᱦᱟᱸ ᱢᱤᱫᱴᱮᱱ ᱵᱟᱨ ᱥᱮᱫ ᱠᱚ ᱤᱭᱟᱹ ᱠᱟᱜᱼᱟ, ᱛᱟᱨᱯᱚᱨ ᱚᱱᱟ ᱜᱟᱹᱰᱣᱟᱹ ᱞᱮᱠᱟ ᱠᱚ ᱫᱚᱦᱚ ᱠᱟᱜᱼᱟ, ᱪᱩᱠᱟᱹᱫ ᱠᱚᱠᱚ ᱫᱚᱦᱚ ᱠᱟᱜᱼᱟ ᱚᱸᱰᱮ ᱚᱸᱰᱮ ᱠᱚ ᱤᱫᱤ ᱠᱚᱣᱟ, ᱛᱟᱨᱯᱚᱨ ᱚᱸᱰᱮ ᱤᱫᱤ ᱠᱟᱛᱮᱫ ᱟᱹᱠᱤᱱ ᱫᱚ ᱫᱮᱡ ᱠᱚᱣᱟ ᱠᱚ ᱛᱚᱠᱷᱚᱱ, ᱛᱟᱨᱯᱚᱨ ᱟᱛᱩ ᱥᱳᱞᱳ ᱟᱱᱟ ᱱᱟᱭᱠᱮ ᱱᱟᱭᱠᱮ ᱵᱟᱵᱟ ᱵᱟᱝ ᱢᱟᱹᱡᱷᱤ ᱵᱟᱵᱟ, ᱱᱟᱭ ᱠᱮ ᱵᱟᱵᱟ ᱛᱚ ᱟᱨᱚ ᱡᱟᱦᱟᱸᱭ ᱠᱚ ᱢᱮᱱᱟᱜ ᱠᱚᱣᱟ ᱟᱨᱦᱚᱸ ᱜᱚᱰᱮᱛ ᱡᱚᱛᱚ ᱠᱚ ᱛᱟᱦᱮᱱᱟ, ᱢᱟᱱᱮ ᱠᱟᱹᱢᱤ ᱦᱚᱨᱟ ᱯᱮᱲᱟ ᱯᱟᱹᱲᱦᱟᱹ ᱠᱚ ᱛᱟᱦᱮᱸᱱᱟ ᱾ ᱟᱭᱳ ᱦᱚᱲ, ᱵᱟᱵᱟ ᱦᱚᱲ, ᱠᱚ ᱛᱟᱦᱮᱸᱱᱟ ᱥᱮᱨᱮᱧ ᱥᱮᱨᱮᱧ ᱠᱚ ᱥᱮᱨᱮᱧ ᱟᱠᱚ ᱨᱩᱭ ᱟᱠᱚ ᱢᱟᱱᱮ ᱚᱱᱟ ᱛᱟᱦᱞᱮ ᱛᱟᱞᱟ ᱛᱮ ᱟᱠᱮ ᱟᱠᱚᱣᱟᱜ ᱵᱚᱦᱚᱜ ᱪᱮᱛᱟᱱ ᱨᱮ ᱛᱟᱨᱚᱣᱟᱹᱲᱤ ᱠᱚ ᱞᱟᱫᱮᱭᱟ, ᱛᱟᱨᱯᱚᱨ ᱚᱱᱟ ᱥᱩᱱᱩᱢ ᱟᱨ ᱫᱟᱜ ᱥᱟᱥᱟᱝ᱾
ᱦᱩᱸ ᱦᱩᱸ ᱦᱩᱸ
ᱫᱟᱜ ᱫᱚ ᱢᱟᱱᱮ ᱵᱟᱝ ᱢᱟᱱᱮ ᱥᱟᱥᱟᱝ ᱟᱨ ᱥᱩᱱᱩᱢ ᱠᱚ ᱫᱩᱞ ᱟᱠᱟ ᱠᱚᱣᱟ ᱯᱮ ᱫᱷᱟᱣ ᱠᱚ ᱫᱩᱞᱟ ᱟᱠᱚᱣᱟ ᱟᱨ ᱯᱮ ᱫᱷᱟᱣ ᱠᱚ ᱫᱩᱞ ᱟᱠᱚᱣᱟ
ᱡᱮ ᱠᱷᱟᱱᱰᱟ ᱫᱟᱜ ᱢᱟᱛᱞᱟᱵ ᱴᱷᱤᱞᱤ ᱛᱮ ᱦᱟᱸᱜ ᱠᱚ ᱤᱫᱤᱭᱟ ᱦᱳᱭ ᱥᱮ ᱾
ᱟᱫᱚ ᱦᱮᱸ ᱾ ᱦᱮᱸ ᱛᱟᱨᱯᱚᱨ ᱢᱟᱢᱟ ᱚᱲᱟᱜ ᱠᱷᱚᱱ ᱢᱟᱢᱟᱭ ᱢᱟᱢᱟ ᱥᱟᱹᱲᱤ ᱮᱢᱟ ᱠᱚᱣᱟᱭ ᱥᱟᱹᱲᱤ ᱜᱮᱸᱫᱟᱜ ᱮᱢᱟ ᱠᱤᱱᱟᱭ ᱦᱟᱸᱜ ᱠᱷᱟᱱ ᱟᱭᱳᱼᱵᱟᱵᱟ ᱛᱟᱠᱤᱱ, ᱛᱟᱦᱚᱞᱮ ᱟᱫᱚ ᱚᱱᱟ ᱦᱟᱛᱟᱣ ᱠᱟᱛᱮᱫ ᱟᱫᱚ ᱛᱟᱭᱚᱢ ᱵᱟᱹᱭ ᱵᱟᱹᱭ ᱛᱮ ᱢᱟᱱᱮ ᱞᱟᱦᱟ ‌ᱥᱮᱫ ᱠᱷᱚᱱ ᱫᱚ ᱟᱸᱬᱜᱚ ᱫᱚ ᱵᱟᱝ ᱜᱟᱱᱚᱜᱼᱟ ᱛᱟᱭᱚᱢ ᱥᱮᱫ ᱠᱷᱚᱱ ᱜᱮ ᱛᱟᱭᱚᱢ ᱤᱫᱤᱜ ᱦᱩᱭᱩᱜᱼᱟ, ᱯᱤᱪᱷᱞᱟᱹ ᱟᱛᱮᱫ ᱯᱤᱪᱷᱞᱟᱹ ᱯᱤᱪᱷᱞᱟᱹ ᱟᱬᱜᱚᱭ ᱱᱟᱹᱠᱤᱱ, ᱛᱟᱨᱯᱚᱨ ᱚᱱᱟ ᱢᱤᱫ ᱡᱚᱰ ᱠᱤᱱ ᱦᱩᱭ ᱱᱟ ᱾ ᱚᱱᱠᱟ ᱠᱟᱛᱮᱫ ᱟᱨᱦᱚᱸ ᱟᱨᱦᱚᱸ ᱡᱟᱦᱟᱸᱭ ᱛᱤᱱᱟᱹᱜ ᱩᱯᱟᱹᱥ ᱡᱚᱲ ᱠᱚ ᱛᱟᱦᱮᱸᱱᱟ ᱚᱱᱠᱟ ᱜᱮ ᱯᱮ, ᱯᱩᱱ, ᱢᱚᱬᱮ, ᱡᱚᱲ ᱯᱮ ᱡᱚᱲ ᱢᱚᱲᱮ ᱡᱚᱲ ᱠᱚ ᱛᱟᱦᱮᱸᱱᱟ ᱩᱱᱠᱩ ᱦᱚᱸ ᱚᱱᱠᱟ ᱠᱟ ᱛᱮᱜ ᱠᱚ ᱫᱩᱞ ᱟᱠᱚᱣᱟ ᱠᱚ ᱛᱟᱨᱯᱚᱨᱮ ᱟᱛᱳ ᱥᱳᱞᱳ ᱟᱱᱟ ᱯᱮᱲᱟ ᱯᱟᱹᱲᱦᱟᱹ ᱦᱚᱸ ᱚᱸᱰᱮᱜ ᱜᱮᱸᱫᱟ ᱠᱚᱠᱚ ᱮᱢᱟ ᱠᱚᱣᱟ, ᱢᱟᱱᱮ ᱚᱱᱟᱜ ᱜᱮ ᱦᱩᱭᱩᱜ ᱠᱟᱱᱟ ᱢᱟᱥᱮᱞᱮ ᱟᱥᱚᱞ ᱠᱷᱟᱸᱱᱰᱟ ᱫᱟᱜ ᱾
ᱦᱳᱣ ᱦᱳᱣ ᱦᱳᱭ, ᱟᱨ ᱚᱱᱮ ᱡᱟᱦᱟᱸ ᱨᱮ ᱢᱟᱱᱮ ᱠᱚ ᱛᱤᱸᱜᱩᱱᱟ ᱠᱷᱟᱸᱰᱟ ᱫᱟᱜ ᱥᱚᱢᱚᱭ ᱚᱱᱟ ᱫᱚ ᱪᱮᱫ ᱠᱚ ᱛᱤᱸᱜᱩᱱᱟ ᱚᱱᱟ ᱫᱚᱢ ᱵᱟᱲᱟᱭ ᱜᱮᱭᱟ ᱛᱚ?
ᱦᱮᱸ ᱦᱮᱸ, ᱵᱟᱲᱟᱭ ᱜᱮᱭᱟᱞᱤᱧ ᱚᱱᱟ ᱫᱚ᱾
ᱚᱱᱮ ᱡᱮᱢᱚᱱ ᱟᱬᱜᱚᱢ ᱨᱮᱠᱚ, ᱟᱬᱜᱚᱢ ᱜᱮᱛᱚ ᱠᱚ ᱤᱭᱟᱹᱭᱟ ᱥᱮ?
ᱦᱳᱣ‌‌ ᱦᱳᱣ, ᱟᱬᱜᱚᱢ ᱾
ᱛᱟᱨᱯᱚᱨᱮ ᱠᱟᱭᱨᱟ ᱥᱟᱠᱟᱢ ᱠᱚᱠᱚ ᱤᱭᱟᱹᱭᱟ ᱚᱱᱟ ᱠᱚᱨᱮ ᱾ ᱵᱤᱫ ᱵᱟᱲᱟ ᱟᱨᱠᱤ
ᱦᱳᱣ ᱦᱳᱣ ᱦᱳᱭ, ᱦᱳᱭ
ᱢᱟᱱᱮ ᱟᱵᱚ ᱟᱵᱚ ᱱᱚᱣᱟ ᱢᱤᱫᱴᱮᱡ ᱧᱮᱞ ᱵᱤᱱ ᱥᱮ ᱟᱵᱚ ᱵᱟᱯᱞᱟ ᱥᱚᱸᱜᱮᱜ ᱢᱟᱱᱮ ᱟᱵᱚᱣᱟᱜ ᱟᱵᱚᱣᱟᱜ ᱠᱟᱹᱢᱤ ᱟᱵᱚᱣᱟᱜ ᱠᱟᱹᱢᱤ ᱠᱚᱨᱮᱱᱟᱜ ᱡᱤᱱᱤᱥ ᱦᱚᱸ ᱢᱟᱱᱮ ᱠᱟᱡᱮ ᱞᱟᱜᱟᱜ ᱠᱟᱱᱟ ᱦᱮᱸᱥᱮ ᱾ ᱡᱮᱢᱚᱱ ᱚᱱᱮ ᱩᱱ ᱥᱚᱢᱢᱚᱭ ᱠᱷᱟᱜ ᱥᱩᱢᱚᱭ ᱚᱱᱟ, ᱛᱟᱯᱚᱨᱮ ᱟᱨᱚ ᱵᱟᱯᱞᱟ ᱥᱳᱢᱚᱭ ᱦᱟᱱᱮ ᱤᱭᱟᱹ ᱠᱟᱯ ᱯᱤ ᱛᱟᱞᱣᱟᱨ ᱠᱚ ᱚᱱᱟ ᱠᱚ ᱢᱟᱱᱮ ᱟᱵᱚ ᱠᱟᱹᱢᱤ ᱨᱮ ᱞᱟᱜᱟᱜ ᱠᱟᱱᱟ ᱾
ᱦᱳᱭ ᱟᱜᱼᱥᱟᱨ, ᱟᱜᱼᱥᱟᱨ ᱠᱚᱦᱚᱸ ᱡᱮᱢᱚᱱ ᱟᱭᱳ ᱦᱚᱲ ᱠᱚᱠᱚ ᱥᱟᱵ ᱠᱟᱜᱼᱟ ᱾ ᱟᱸ ᱟᱹᱰᱤ ᱟᱹᱰᱤ ᱜᱟᱱ ᱜᱮ ᱚᱱᱠᱟᱱᱟᱜ ᱢᱮᱱᱟᱜᱼᱟ ᱾
ᱚᱱᱠᱟᱱᱟᱜ ᱡᱤᱱᱤᱥ